ᱡᱚᱦᱟᱨ ᱜᱮ᱾
ᱥᱟᱹᱜᱩᱱ ᱥᱮᱛᱟᱜ᱾ ᱛᱟᱨᱯᱚᱨᱮ ᱛᱤᱱᱟᱹᱜ ᱥᱮᱫ ᱛᱮ ᱵᱮᱨᱮᱫ ᱦᱩᱭ ᱠᱟᱱᱟ?
ᱦᱳᱭ, ᱯᱟᱸᱪ ᱵᱟᱡᱮ ᱥᱮᱫ ᱵᱮᱨᱮᱫ ᱦᱩᱭ ᱠᱟᱱᱟ᱾ ᱟᱢ ᱜᱮ ᱛᱤᱨᱮᱢ ᱵᱮᱨᱮᱫ ᱠᱟᱱᱟ?
ᱤᱧ ᱦᱚᱸ ᱦᱮᱸᱛᱳᱜ ᱜᱮ ᱵᱮᱨᱮᱫ ᱠᱟᱛᱮᱜ ᱜᱤᱧ ᱦᱮᱡ ᱠᱟᱱᱟ ᱟᱨᱠᱤ᱾
ᱟᱪᱪᱷᱟ ᱟᱪᱪᱷᱟ᱾
ᱵᱟᱸᱫ ᱥᱮᱫ ᱦᱮᱡ ᱦᱩᱭᱠᱟᱱᱟ᱾ ᱛᱟᱯᱚᱨᱮ ᱪᱮᱫ ᱞᱮᱠᱟ ᱦᱚᱞᱟᱭ ᱫᱟᱜ ᱠᱮᱫᱟᱭ ᱟᱯᱮ ᱥᱮᱫ?
ᱦᱳᱭ-ᱦᱳᱭ-ᱦᱳᱭ, ᱫᱟᱜ ᱠᱮᱫ ᱜᱮᱭᱟᱭ ᱱᱟᱥᱮ ᱱᱟᱥᱮ ᱵᱮᱥᱤ ᱡᱳᱨ ᱫᱚ ᱵᱟᱝ᱾ ᱛᱚᱞᱟ ᱵᱟᱧᱪᱟᱣ ᱞᱮᱠᱟ ᱫᱟᱜ ᱟᱠᱟᱫᱟᱭ᱾
ᱟᱪᱪᱷᱟ ᱦᱮᱸ ᱤᱱᱟᱹ ᱨᱮᱦᱚᱸ᱾ ᱤᱱᱟᱹ ᱦᱤᱞᱳ ᱛᱚᱞᱟ ᱨᱮᱦᱚᱸ ᱵᱟᱧᱪᱟᱜ ᱜᱮᱭᱟ᱾ ᱟᱪᱪᱷᱟ ᱦᱳᱭ ᱤᱭᱟᱹ ᱤᱧᱟᱹᱜ ᱢᱮᱫ ᱥᱟᱢᱟᱝ ᱨᱮ ᱦᱮᱸ, ᱞᱟᱹᱭ ᱢᱮ?
ᱦᱮᱸ ᱞᱟᱹᱭᱫᱟᱹᱧ ᱵᱟᱠᱷᱟᱡ ᱦᱟᱸᱜ ᱢᱚᱱᱮ ᱦᱩᱭ ᱞᱮᱱ ᱜᱮᱭᱟ ᱡᱮ ᱛᱚᱞᱟ ᱵᱟᱧᱪᱟᱜ-ᱟ ᱥᱮ ᱵᱟᱝ ᱩᱱᱟᱹᱜ ᱮᱭ ᱥᱤᱛᱩᱝ ᱫᱟᱭ?
ᱦᱮᱸ, ᱠᱟᱛᱷᱟ ᱫᱚ ᱠᱟᱱ ᱜᱮᱭᱟ ᱡᱩᱫᱤ ᱮᱠᱵᱟᱨ ᱫᱷᱩᱲᱤ ᱪᱟᱵᱟᱜ
ᱦᱮᱸ ᱦᱮᱸ
ᱚᱱᱟ ᱜᱮᱛᱚ ᱛᱚᱞᱟ ᱡᱩᱫᱤ ᱦᱩᱭ ᱪᱟᱵᱟᱜ-ᱟ ᱟᱫᱚ ᱛᱟᱞᱦᱮ ᱪᱮᱫ ᱛᱮ ᱵᱟᱧᱪᱟᱜ-ᱟ ᱵᱟᱝ?
ᱦᱮᱸ ᱦᱮᱸ ᱦᱮᱸ᱾
ᱦᱩᱸ, ᱚᱱᱠᱟ ᱵᱮᱯᱟᱨ
ᱦᱮᱸ ᱫᱟᱜ, ᱪᱮᱫ ᱮᱢ ᱢᱮᱱᱮᱫ ᱛᱟᱸᱦᱮᱱᱟ?
ᱚ, ᱞᱟᱹᱭᱫᱟᱹᱧ ᱤᱭᱟᱹ ᱵᱟᱸᱫᱽ ᱥᱮᱫ ᱤᱧ ᱦᱮᱡ ᱟᱠᱟᱱᱟ ᱯᱮᱲᱟ ᱦᱤᱨᱤ ᱦᱮᱸᱥᱮ᱾ ᱟᱫᱚ ᱫᱟᱹᱭ ᱛᱤᱧᱟᱝ ᱛᱟᱹᱠᱤᱱᱟᱜ ᱟᱛᱳ ᱫᱷᱟᱨᱮ ᱨᱮ ᱢᱤᱫᱴᱟᱝ ᱦᱚᱜᱽᱞᱟ ᱜᱟᱡᱟᱲ ᱤᱧ ᱫᱤᱥᱟᱹ ᱠᱮᱫᱟ ᱟᱫᱚ ᱦᱚᱜᱽᱞᱟ ᱢᱮᱱᱛᱮᱫ ᱩᱨᱩᱢ ᱟᱥᱮ ᱵᱟᱝ?
ᱮᱸ ᱩᱨᱩᱢ ᱫᱩᱧ ᱩᱨᱩᱢᱟ ᱟᱫᱚ ᱴᱷᱤᱠ ᱦᱟᱜ ᱟᱞᱮᱥᱮᱫ ᱫᱚ ᱦᱚᱫᱞᱟ ᱠᱚᱫᱚ ᱦᱟᱸᱜ ᱠᱩᱴᱤᱥ ᱦᱚᱸᱠᱚ ᱢᱮᱱ ᱜᱮᱭᱟ ᱟᱫᱚ ᱟᱸᱡᱚᱢ ᱛᱮ ᱦᱟᱸᱜ ᱵᱩᱡᱽ ᱫᱩᱧ ᱵᱩᱡ ᱠᱮᱫᱟ ᱠᱩᱴᱤᱥ ᱠᱚ ᱪᱟᱯᱚᱥ ᱠᱚ ᱱᱚᱜᱚᱭ ᱱᱚᱝᱠᱟᱱᱟ ᱮᱱ ᱛᱮᱫ ᱾ ᱵᱩᱡ ᱫᱩᱧ ᱵᱩᱡ ᱜᱮᱭᱟ ᱠᱤᱱᱛᱩ ᱚᱱᱟ ᱫᱚ ᱦᱟᱸᱜ ᱵᱟᱞᱮ ᱢᱮᱱ ᱠᱮᱭᱟ᱾
ᱟᱪᱪᱷᱟ
ᱦᱮᱞᱳ ᱵᱩᱡᱽ ᱫᱟᱲᱮᱭᱟᱜ ᱠᱟᱱᱟ ᱥᱮ ᱤᱱᱠᱟᱹ ᱠᱟᱛᱷᱟ ᱠᱟᱱᱟ ᱢᱟᱱᱮ ᱟᱸᱡᱚᱢ ᱠᱟᱹᱫᱤᱧ ᱞᱟᱹᱭᱟ
ᱚᱱᱟ ᱫᱚ ᱱᱟᱥᱮᱱᱟᱜ ᱧᱮᱞ ᱢᱮ ᱤᱭᱟᱹ ᱴᱟᱭᱤᱯ ᱡᱚᱡᱚ ᱴᱟᱭᱤᱯ ᱞᱮᱠᱟ ᱤᱭᱟᱹ ᱫᱚ ᱡᱟᱦᱟᱸ ᱠᱚ ᱞᱟᱹᱭᱫᱟ ᱤᱭᱟᱹ ᱡᱚᱛᱮᱫ ᱠᱤᱱᱛᱩ ᱚᱴᱟᱝ ᱚᱜ-ᱟ ᱦᱟᱱᱟ ᱤᱭᱟᱹ ᱞᱮᱠᱟ᱾ ᱛᱩᱞᱟᱹᱢ ᱞᱮᱠᱟ
ᱦᱮᱸ ᱦᱮᱸ ᱦᱮᱸ ᱦᱮᱸ ᱛᱩᱞᱟᱹᱢ ᱞᱮᱠᱟ ᱚᱴᱟᱝ ᱚᱜ ᱛᱟᱦᱮᱸ
ᱪᱷᱟᱲᱟᱣ ᱠᱟᱛᱮ ᱟᱹᱰᱤ ᱥᱟᱺᱜᱤᱧ ᱜᱚᱴᱟᱝ ᱪᱟᱞᱟᱜᱼᱟ ᱦᱮᱸ
ᱦᱩᱸ ᱦᱩᱸ
ᱚᱱᱟ ᱦᱟᱜ ᱢᱟᱱ ᱩᱛᱟᱹᱨ ᱵᱟᱝ ᱠᱟᱱ ᱛᱟᱠᱚᱣᱟ ᱚᱱᱟ ᱧᱩᱛᱩᱢ ᱦᱚᱸᱠᱚ ᱧᱩᱛᱩᱢ ᱠᱟᱜ ᱜᱮᱭᱟ ᱫᱮᱥ ᱵᱟᱸᱫᱷ ᱦᱮ ᱱᱚᱣᱟ ᱵᱟᱫᱽ ᱨᱮ ᱦᱟᱱᱮ ᱚᱠᱟᱨᱮ ᱦᱟᱩᱳ ᱦᱩᱭᱩᱜ ᱛᱟᱦᱮᱸᱫ ᱟᱴᱷᱚᱨᱚ ᱠᱮᱡᱤ ᱥᱟᱭᱤᱡ ᱢᱤᱫᱴᱟᱝ ᱢᱤᱫᱴᱟᱝ
ᱟᱪᱪᱷᱟ ᱢᱟᱱᱮ ᱛᱚ ᱟᱹᱰᱤ ᱢᱟᱨᱟᱝ ᱢᱟᱨᱟᱝ ᱦᱟᱠᱩ
ᱦᱮᱜᱮ ᱥᱟᱵ ᱞᱮᱫᱮᱭᱟᱭ ᱥᱳᱞᱳᱠᱤᱡᱤ ᱵᱟᱝ ᱠᱟᱛᱞᱟ ᱦᱟᱠᱩ
ᱟᱪᱪᱷᱟ
ᱢᱟᱨᱟᱝ ᱢᱟᱱᱮ ᱜᱤᱫᱽᱨᱟᱹ ᱞᱮᱠᱟᱢ ᱦᱚᱵᱚᱨ ᱠᱟᱯᱮᱭᱟ ᱥᱟᱵ ᱫᱟᱲᱮᱭᱟᱭ ᱠᱟᱱᱟ ᱟᱨ ᱡᱟᱞᱢᱟᱞ ᱠᱚᱫᱚ ᱚᱲᱮᱡ ᱠᱟᱱᱟ ᱟᱢ ᱵᱟᱠᱛᱚ ᱢᱩᱥᱠᱤᱞ ᱜᱚᱫᱚᱟᱢ
ᱛᱟᱦᱚᱞᱮ ᱫᱟ ᱚᱱᱟ ᱜᱤᱰᱤᱭᱟᱹᱨᱮ ᱫᱚ ᱫᱟᱜ ᱛᱚ ᱦᱟᱜ ᱛᱚ ᱛᱟᱦᱮᱱ ᱜᱮᱭᱟ ᱵᱟᱨᱚ ᱢᱟᱥ ᱜᱮ
ᱵᱟᱨᱚ ᱢᱟᱥ ᱦᱚᱲ ᱰᱩᱵᱩᱡ ᱫᱟᱜ ᱛᱟᱦᱮᱱᱟ ᱵᱟᱨᱚ
ᱟᱪᱪᱷᱟ ᱟᱪᱪᱷᱟ ᱵᱟᱸᱫᱷ ᱫᱚ ᱦᱟᱜ ᱫᱚ ᱟᱞᱮᱭᱟᱜ ᱫᱚ ᱵᱟᱹᱱᱩᱜ ᱛᱟᱞᱮᱭᱟ ᱛᱚ ᱚᱱᱠᱟᱱ ᱦᱟᱹᱠᱩ ᱠᱚ ᱥᱟᱵ ᱞᱟᱹᱜᱤᱫ ᱫᱚ ᱟᱞᱮᱭᱟᱜ ᱫᱚ ᱚᱱᱮ ᱚᱱᱟ ᱜᱟᱰᱟ ᱦᱮᱱᱟᱜ ᱛᱟᱞᱮᱭᱟ᱾
ᱟᱪᱪᱷᱟ
ᱱᱟᱟᱜ ᱫᱚ ᱢᱚᱴᱟᱢᱩᱴᱤ ᱫᱚᱞᱮ ᱦᱟᱸᱜ ᱞᱮ ᱥᱟᱵ ᱠᱚᱜᱮᱭᱟ ᱢᱟᱱᱮ ᱱᱤᱛ ᱱᱚᱜᱼᱚᱭ ᱡᱮᱢᱚᱱ ᱵᱚᱨᱥᱟ ᱟᱬᱜᱚᱱᱟ ᱦᱟᱸᱜ
ᱦᱮᱸ
ᱵᱚᱨᱥᱟ ᱟᱬᱜᱚ ᱱᱟ ᱦᱟᱸᱜ ᱟᱫᱚ ᱠᱷᱜ ᱵᱟᱹᱫᱽ ᱵᱟᱹᱭᱦᱟᱹᱲ ᱡᱚᱠᱷᱚᱱ ᱪᱟᱯᱮᱜᱼᱟ ᱟᱫᱚ ᱩᱱᱠᱩ ᱦᱟᱹᱠᱩ ᱫᱚ ᱱᱟᱣᱟ ᱫᱟᱜ ᱛᱮᱠᱚ ᱨᱟᱠᱟᱵ ᱦᱤᱡᱩᱜᱼᱟ᱾ ᱟᱫᱚ ᱚᱱᱠᱟᱱ ᱥᱚᱢᱚᱭ ᱫᱚ ᱢᱳᱴᱟᱢᱩᱴᱤ ᱞᱟᱹᱴᱩ ᱦᱟᱹᱠᱩ ᱫᱚᱞᱮ ᱧᱟᱢ ᱠᱚᱜᱮᱭᱟ᱾ ᱵᱟᱠᱷᱟᱡ ᱱᱤᱝᱠᱟᱹ ᱵᱟᱸᱫᱷ ᱠᱚ ᱦᱟᱸᱜ ᱫᱚ ᱵᱟᱹᱱᱩᱜ ᱦᱮᱱᱟᱜ ᱫᱚ ᱦᱮᱱᱟᱜᱼᱟ ᱠᱟᱹᱴᱤᱡ ᱠᱟᱹᱴᱤᱡᱟᱜ ᱚᱱᱮ ᱵᱟᱸᱫᱷ ᱫᱚ ᱞᱟᱹᱭ ᱵᱟᱝ ᱜᱟᱱᱚᱜᱼᱟ᱾ ᱚᱱᱟ ᱫᱚ ᱜᱟᱹᱰᱭᱟᱹ ᱞᱟᱹᱭ ᱜᱟᱱᱚᱜᱼᱟ᱾
ᱚᱷᱟ ᱡᱟᱭᱦᱳᱠ ᱤᱱᱟᱹ ᱦᱚᱸᱞᱮᱭᱳ ᱟᱫᱚ ᱚᱱᱟᱜᱮ ᱟᱞᱮ ᱫᱷᱟᱨᱮ ᱦᱚᱸ ᱚᱱᱠᱟ ᱫᱚ ᱵᱟᱹᱱᱩᱜᱼᱟ ᱟᱫᱚ ᱱᱚᱜᱼᱚᱭ
ᱦᱩᱸ
ᱩᱜ ᱫᱟᱹᱭᱤ ᱛᱮᱧᱟᱝ ᱛᱟᱠᱤ ᱶᱟᱜ ᱟᱹᱛᱩ ᱫᱷᱟᱨᱮᱜ ᱜᱮ ᱱᱚᱝᱠᱟᱱᱟᱜ ᱵᱟᱸᱫᱷ ᱫᱚ ᱵᱚᱛᱚᱨ ᱵᱟᱧᱭᱟ ᱟᱹᱰᱤ ᱥᱟᱜᱤᱧ
ᱟᱫᱚ ᱛᱚᱵᱩ ᱡᱤᱥᱤᱵᱤ ᱛᱮᱠᱚ ᱢᱟᱜ ᱠᱷᱟᱨᱟᱝ ᱦᱚᱪᱚ ᱠᱮᱫ ᱛᱟᱭᱱᱚᱢ ᱠᱷᱚᱨ ᱨᱮᱫᱚ ᱦᱟᱹᱠᱩ ᱟᱹᱶᱨᱤ ᱠᱚ ᱧᱮᱞ ᱠᱚᱣᱟ ᱮ ᱟᱹᱰᱤ ᱢᱟᱨᱮ ᱵᱟᱸᱫ ᱠᱟᱱᱟ ᱛᱚ ᱟᱨ ᱱᱚᱣᱟ ᱫᱚ ᱦᱩᱭᱩᱜ ᱠᱟᱱᱟ ᱢᱟᱨᱟᱝ ᱠᱮᱱᱮᱞ ᱡᱟᱦᱟᱸ ᱢᱟᱨᱟᱝ ᱠᱮᱱᱮᱞ ᱥᱟᱶᱛᱮ ᱚᱱᱟ ᱫᱚ ᱢᱮᱥᱟ ᱦᱮᱱᱟᱜ ᱮᱠᱟᱛᱮᱜᱮ ᱦᱮᱞᱳ ᱟᱫᱚ ᱛᱟᱦᱚᱞᱮ ᱛᱮᱦᱮᱧ ᱪᱮᱫ ᱥᱟᱯ
ᱛᱮᱦᱮᱧ ᱫᱚ ᱦᱟᱸᱜ ᱫᱟᱜ ᱥᱟᱹᱛ ᱥᱟᱯᱲᱟᱣ ᱫᱚ ᱦᱮᱱᱟᱜ ᱜᱮᱭᱟ ᱟᱫᱚ ᱱᱚᱣᱟ ᱫᱚ ᱥᱟᱹᱛ ᱥᱟᱯᱲᱟᱣ ᱫᱚᱞᱮ ᱥᱟᱹᱛ ᱥᱟᱯᱲᱟᱣ ᱟᱠᱟᱫ ᱜᱮᱭᱟ ᱟᱫᱚ ᱱᱚᱣᱟ ᱫᱚ ᱟᱞᱮ ᱫᱚ ᱚᱱᱟ ᱢᱤᱫ ᱠᱟᱹᱴᱤᱡ ᱠᱷᱚᱡ ᱧᱮᱞ ᱟᱹᱜᱩ ᱦᱩᱭ ᱟᱠᱟᱱᱟ ᱟᱞᱮ ᱫᱚ ᱟᱛᱩ ᱨᱮᱞᱮ ᱠᱚᱨᱟᱣ ᱛᱟᱦᱮᱸᱱᱟ ᱟᱞᱮᱭᱟᱜ ᱟᱛᱩ ᱨᱮᱜᱮ ᱟᱫᱚ ᱟᱹᱰᱤ ᱞᱟᱹᱴᱩ ᱫᱚ ᱦᱟᱸᱜ ᱫᱚ ᱵᱟᱝᱞᱮ ᱠᱚᱨᱟᱣᱟ ᱛᱚ ᱛᱟᱭᱚᱢ ᱠᱷᱚᱡ ᱦᱚᱲ ᱠᱚ ᱦᱤᱡᱩᱜᱼᱟ᱾ ᱱᱚᱝᱠᱟ ᱠᱟᱛᱮᱫ ᱫᱚ ᱵᱟᱝ ᱢᱟᱱᱮ ᱟᱹᱛᱩ ᱨᱮᱱ ᱼᱼ ᱠᱞᱟᱵᱽ ᱨᱮᱱᱟᱜ ᱯᱟᱦᱴᱟ ᱠᱷᱚᱱ ᱢᱤᱫᱴᱮᱡ ᱦᱩᱰᱤᱧ ᱢᱟᱪᱷᱟ ᱫᱚᱞᱮ ᱯᱟᱨᱚᱢ ᱜᱮᱭᱟ ᱱᱚᱝᱠᱟ ᱼᱼ ᱛᱮᱦᱮᱧ ᱫᱚ ᱦᱟᱸᱜ ᱼᱼ ᱠᱩ ᱥᱮᱛᱟᱜ ᱵᱮᱲᱟ ᱫᱚ ᱦᱟᱸᱜ ᱥᱮᱛᱟᱜ ᱵᱮᱲᱟ ᱴᱷᱤᱠ ᱵᱟᱝ ᱜᱟᱱᱚᱜᱼᱟ ᱢᱟᱱᱮ ᱤᱥᱠᱩᱞ ᱠᱷᱚᱱ ᱨᱩᱣᱟᱹᱲ ᱠᱟᱛᱮᱫ ᱜᱤᱫᱽᱨ ᱫᱚ ᱦᱟᱸᱜ ᱤᱥᱩᱞ ᱼᱼ ᱠᱩᱞ ᱠᱚᱠᱚ ᱥᱮᱱ ᱵᱟᱲᱟᱜᱼᱟ᱾ ᱛᱚ ᱩᱱᱠᱩ ᱠᱷᱚᱡ ᱨᱩᱣᱟᱹᱲ ᱠᱟᱛᱮᱫ ᱢᱟᱱᱮ ᱼᱼ ᱟᱛᱩ ᱨᱮᱱ ᱥᱟᱱᱟᱢ ᱠᱚᱜᱮ ᱚᱸᱰᱮ ᱟᱹᱭᱩᱵ ᱵᱮᱥ ᱠᱷᱚᱡ ᱞᱮ ᱮᱦᱚᱵᱟ ᱟᱞᱮ ᱫᱚ᱾ ᱟᱞᱮᱭᱟᱜ ᱠᱟᱹᱢᱤ ᱠᱚᱫᱚ ᱡᱮᱢᱚᱱ ᱡᱚᱛᱚ ᱦᱚᱲ ᱵᱚᱱ ᱛᱟᱦᱮᱱ ᱢᱟ। ᱠᱟᱹᱢᱤ ᱚᱠᱛᱚ ᱨᱮ᱾ ᱛᱟᱦᱚᱞᱮ ᱠᱷᱟᱱ ᱠᱟᱹᱴᱤᱡ ᱜᱤᱫᱽᱨᱟᱹ ᱠᱚ ᱚᱱᱠᱟ ᱨᱮᱞᱤ ᱞᱮ ᱠᱚᱨᱟᱣ ᱦᱚᱪᱚ ᱠᱚᱣᱟ। ᱛᱩ ᱚᱱᱟ ᱱᱚᱣᱟ ᱠᱩᱞᱦᱤ ᱠᱷᱚᱡ ᱦᱟᱱᱟ ᱠᱩᱞᱦᱤ ᱜᱚᱴᱟ ᱠᱩᱞᱦᱤ ᱢᱩᱪᱟᱹᱫ ᱮᱱᱟ᱾ ᱯᱚᱱᱨᱚᱭ ᱟᱜᱚᱥᱴ ᱨᱮ ᱡᱟᱦᱟᱸ ᱞᱮᱠᱟ ᱦᱩᱭᱩᱜ ᱫᱚ।
ᱦᱟᱸ ᱦᱮᱸ
ᱵᱟᱠᱷᱟᱡ ᱚᱱᱟ ᱚᱱᱟ ᱨᱮᱞᱤ ᱨᱮᱜᱮ ᱦᱟᱸᱜ ᱟᱛᱩ ᱦᱚᱲ ᱠᱚᱫᱚ ᱦᱟᱸᱜ ᱠᱷᱟᱱᱡ ᱵᱩᱡᱟ ᱡᱮ ᱦᱟᱸᱜ ᱟᱫᱚ ᱟᱵᱚᱣᱟᱜ ᱠᱟᱹᱢᱤ ᱠᱚᱫᱚ ᱮᱦᱚᱵᱚᱜᱼᱟ। ᱠᱟᱱᱟ ᱟᱫᱚ ᱵᱚᱱ ᱪᱟᱞᱟᱜᱼᱟ᱾ ᱵᱟᱹᱭ ᱵᱟᱹᱭᱛᱮ ᱥᱟᱹᱛ ᱥᱟᱯᱲᱟᱣ ᱠᱟᱛᱮᱫ᱾ ᱛᱟᱦᱚᱞᱮ ᱱᱚᱝᱠᱟ ᱠᱟᱛᱮ ᱨᱮᱞᱤ ᱞᱮ ᱠᱚᱨᱟᱣ ᱼᱼ ᱠᱮᱫ ᱜᱮ ᱢᱟᱹᱭ ᱢᱟᱹᱭ ᱵᱟᱹᱵᱩ ᱼᱼ ᱛᱚᱠᱚ ᱟᱛᱮᱫ ᱡᱟᱦᱟᱸ ᱫᱚ ᱟᱵᱚᱨᱮᱱ ᱩᱱᱠᱩ ᱱᱩᱠᱩ ᱵᱤᱨ ᱵᱟᱱᱴᱟ ᱠᱚᱣᱟᱜ ᱼᱼ ᱡᱟᱦᱟᱸ ᱛᱤᱱᱟᱹᱜ ᱮᱱᱮᱢ ᱢᱮᱱᱟᱜ ᱠᱚᱣᱟ ᱡᱟᱦᱟᱸ ᱛᱤᱱᱟᱹᱜ ᱡᱚᱯᱲᱟᱣ ᱠᱚ ᱛᱟᱦᱮᱸ ᱱᱩᱝᱠᱩ ᱱᱩᱠᱩᱣᱟᱜ ᱨᱮᱞᱤ ᱞᱮ ᱠᱚᱨᱟᱣ ᱠᱮᱫ ᱜᱮᱭᱟ ᱢᱤᱫᱴᱮᱱ᱾ ᱨᱩᱣᱟᱹᱲ ᱛᱟᱭᱚᱢ ᱼᱼ ᱥᱤᱫᱷᱩ ᱠᱟᱱᱩᱣᱟᱜ ᱚᱱᱟ ᱢᱩᱴᱷᱟᱹᱱ ᱨᱮ ᱵᱟᱦᱟ ᱼᱼ ᱠᱚ ᱟᱨᱟᱣ ᱦᱩᱭᱮᱱ ᱜᱮ᱾ ᱚᱱᱟ ᱯᱚᱨᱮ ᱠᱷᱟᱱ ᱜᱮ ᱟᱫᱚ ᱟᱹᱛᱩ ᱠᱚᱨᱮᱱ ᱡᱟᱦᱟᱸᱭ ᱢᱟ ᱼᱼ ᱠᱚ ᱦᱮᱱᱟᱜ ᱠᱚᱣᱟ ᱠᱞᱟᱵᱽ ᱨᱮᱱ ᱥᱚᱫᱚᱥᱥᱚ ᱠᱚ ᱱᱚᱝᱠᱟ ᱢᱟᱱᱱᱚᱛᱟᱱ ᱠᱚ ᱢᱟᱹᱡᱷᱤ ᱠᱚ ᱱᱟᱭᱠᱮ ᱠᱚ। ᱯᱟᱨᱟᱱᱤ ᱠᱚ ᱱᱩᱠᱩ ᱠᱚᱣᱟᱜ ᱢᱚᱪᱟᱛᱮ ᱵᱟᱨᱯᱮ ᱟᱲᱟᱝ ᱦᱟᱸᱜ ᱼᱼ ᱱᱚᱣᱟ ᱟᱴᱷᱨᱚᱥᱚ ᱯᱚᱧᱪᱟᱱᱱᱚ ᱥᱟᱞ ᱨᱮᱱᱟᱜ ᱛᱤᱨᱤᱥᱟ ᱡᱩᱱ ᱨᱮ᱾ ᱡᱟᱦᱟᱸ ᱛᱤᱱᱟᱹᱜ ᱢᱟᱱᱮ ᱼᱼ ᱪᱮᱫᱞᱮᱠᱟ ᱦᱟᱸᱜ ᱫᱤᱱ ᱛᱟᱦᱮᱸᱞᱱᱟ ᱩᱱ ᱥᱚᱢᱚᱭ ᱚᱸᱰᱮᱱᱟᱜ? ᱪᱮᱫᱮᱠᱟ ᱼᱼ ᱱᱚᱣᱟ ᱛᱮᱦᱮᱧ ᱦᱩᱞ ᱥᱮ ᱦᱩᱞᱜᱟᱹᱨᱭᱟᱹ ᱵᱚᱱ ᱢᱟᱱᱟᱣ ᱮᱫᱟ ᱱᱩᱠᱩ ᱠᱚ ᱤᱫᱤ ᱠᱟᱛᱮᱫ ᱵᱟᱨᱯᱮ ᱼᱼ ᱠᱟᱛᱷᱟ ᱠᱚ ᱨᱚᱲᱟ ᱥᱟᱱᱟᱢ ᱠᱚᱜᱮ। ᱛᱟᱨᱯᱚᱨ ᱚᱱᱟ ᱠᱚ ᱦᱩᱭ ᱠᱟᱛᱮᱫ ᱼᱼ ᱢᱟᱹᱭ ᱵᱟᱹᱵᱩ ᱛᱮᱟᱠᱚᱣᱟᱜ ᱠᱤᱪᱷᱩ ᱚᱱᱚᱚᱲᱦᱮ ᱠᱚ ᱛᱟᱦᱮᱱᱟ ᱥᱮᱨᱮᱧ ᱠᱚ, ᱟᱨᱚ ᱼᱼ ᱜᱚᱜᱚ ᱛᱟᱠᱚ, ᱫᱤᱫᱤ ᱛᱟᱠᱚ, ᱵᱟᱹᱵᱩ ᱠᱚ, ᱵᱟᱵᱟ ᱠᱚ, ᱡᱷᱚᱛᱚ ᱜᱮ ᱢᱟᱱᱮ ᱟᱫᱚ ᱩᱱᱫᱚ ᱦᱩᱞᱜ ᱚᱱᱟ ᱯᱚᱨᱮ ᱫᱚ ᱚᱱᱟ ᱚᱱᱚᱲᱦᱮ ᱼᱼ ᱠᱚ ᱦᱩᱭ ᱯᱚᱨᱮ ᱫᱚ ᱟᱫᱚ ᱥᱮᱨᱮᱧ ᱦᱮᱯᱨᱟᱣ ᱠᱚ ᱼᱼ ᱱᱝ ᱠᱟᱛᱮᱫ ᱜᱮ ᱦᱟᱸᱜ ᱟᱫᱚ ᱼᱼ ᱢᱩᱪᱟᱹᱫ ᱥᱮᱫ ᱡᱚᱠᱷᱚᱱ ᱞᱮ ᱦᱤᱡᱩᱜᱼᱟ, ᱩᱱ ᱛᱮᱫᱚ ᱦᱟᱸᱜ ᱚᱱᱮ ᱡᱟᱦᱟᱸᱭ ᱱᱮᱥ ᱢᱟᱫᱽᱫᱷᱚᱢᱤᱠ ᱠᱚᱠᱚ ᱮᱢ ᱠᱮᱫᱟ, ᱮᱭᱤᱪ ᱮᱥ ᱠᱚᱠᱚ ᱮᱢ ᱠᱮᱫᱟ। ᱱᱩᱠᱩ ᱠᱤᱪᱷᱩ ᱥᱤᱨᱯᱟᱹ ᱞᱮ ᱮᱢᱟ ᱠᱚᱣᱟ ᱟᱛᱩ ᱨᱮᱱ। ᱱᱩᱱᱹᱟᱠ ᱠᱚᱫᱚ ᱦᱟᱸᱜ ᱱᱤᱝᱠᱟᱹ ᱢᱚᱱᱮ ᱠᱟᱛᱮ ᱞᱮ ᱮᱢᱟᱣᱟ ᱠᱚᱣᱟ᱾ ᱡᱟᱛᱮ ᱡᱟᱦᱟᱸᱭ ᱠᱚᱫᱚ ᱼᱼ ᱦᱟᱸᱜ ᱱᱟᱣᱟ ᱢᱟᱫᱽᱫᱷᱚᱢᱤᱠ ᱠᱚ ᱮᱢᱟ ᱩᱱᱠᱩᱣᱟᱜ ᱦᱚᱸ ᱡᱮᱢᱚᱱ ᱱᱚᱣᱟ ᱼᱼ ᱢᱚᱱᱮᱨᱮ ᱜᱚᱨᱚᱡᱽ ᱨᱟᱠᱟᱵᱚᱜ ᱢᱟ ᱥᱮ ᱼᱼ ᱢᱤᱫᱴᱮᱱ ᱨᱟᱹᱜᱤ ᱨᱟᱠᱟᱵ ᱢᱟ ᱡᱮ ᱟᱞᱮ ᱦᱚᱸ ᱱᱚᱣᱟ ᱢᱚᱧᱪᱚ ᱨᱮ ᱦᱮᱡ ᱠᱟᱛᱮᱫ ᱯᱩᱨᱚᱥᱠᱟᱨ ᱥᱮ ᱥᱤᱨᱯᱟᱞᱮ ᱦᱟᱛᱟᱣ ᱢᱟ। ᱟᱞᱮ ᱦᱚᱸ ᱼᱼ ᱯᱟᱥ ᱞᱟᱜᱟᱣ ᱟᱞᱮᱭᱟ᱾ ᱱᱚᱝᱠᱟ ᱠᱟᱛᱮᱫ ᱜᱮ ᱦᱟᱸᱜ ᱫᱟᱜ ᱠᱟᱹᱢᱤ ᱫᱚᱞᱮ ᱼᱼ ᱠᱚᱨᱟᱣ ᱟᱹᱜᱩᱭᱮᱫᱟ ᱵᱚᱱᱟ ᱟᱹᱰᱤ ᱢᱟᱨᱟᱝ ᱫᱚ ᱵᱟᱝ ᱠᱤᱱᱛᱩ ᱢᱚᱱᱮᱧ ᱡᱟᱹᱱᱤᱡ ᱴᱷᱤᱠ ᱴᱷᱟᱠ ᱧᱚᱜ ᱜᱮᱞᱮ ᱠᱚᱨᱟᱣᱮᱫᱟ। ᱟᱛᱩ ᱨᱮᱜᱮ ᱟᱫᱚ ᱤᱱ
ᱟᱛᱩ ᱱᱩᱭᱡᱟᱹᱱᱤ ᱛᱤᱜᱤ ᱠᱚᱨᱟᱣ ᱫᱤᱥᱚᱢ ᱛᱟᱞᱟ ᱨᱮᱫᱚ ᱵᱟᱝ ᱨᱮᱦᱚᱸ। ᱦᱮᱸ ᱟᱫᱚ ᱡᱩᱫᱤ ᱫᱟᱲᱮᱭᱟᱜ ᱠᱷᱟᱱ ᱦᱮᱸ ᱱᱤᱡᱮᱨᱟᱜ ᱡᱩᱚᱫᱤ ᱚᱱᱠᱟ ᱼᱼ ᱫᱟᱲᱮ ᱛᱟᱦᱮᱱᱟ ᱡᱮ ᱵᱟᱝ ᱫᱤᱥᱚᱢ ᱦᱚᱲ ᱠᱚ ᱵᱟᱰᱟᱭ ᱠᱚ ᱦᱩᱭᱩᱜᱼᱟ᱾ ᱫᱤᱥᱚᱢ ᱯᱮᱲᱟ ᱱᱮᱣᱛᱟ ᱠᱚ ᱼᱼ ᱦᱩᱭᱩᱜᱼᱟ᱾ ᱩᱱᱠᱩ ᱢᱤᱫ ᱵᱟᱨ ᱠᱟᱛᱷᱟ ᱼᱼ ᱟᱠᱚ ᱪᱮᱫ ᱞᱮᱠᱟ ᱠᱚ ᱠᱟᱛᱮᱫ ᱠᱚ ᱟᱵᱚ ᱠᱚ ᱟ ᱟᱲᱛᱤ ᱦᱚᱴᱚ ᱟᱵᱚᱱᱟ᱾ ᱚᱸᱰᱮᱱᱟᱜ ᱠᱟᱛᱷᱟ ᱠᱚ ᱵᱟᱰᱟᱭ ᱦᱚᱪᱚ ᱵᱚᱱᱟ। ᱯᱷᱮᱥᱮᱱ ᱛᱟᱦᱞᱮ ᱚᱱᱠᱟ ᱠᱟᱛᱮᱫ ᱜᱮ ᱚᱸᱰᱮᱱᱟᱜ ᱠᱟᱛᱷᱟ ᱠᱚ ᱭᱟᱨ ᱫᱤᱥᱚᱢ ᱦᱚᱲ ᱡᱚᱠᱷᱚᱱ ᱯᱮᱲᱟ ᱱᱮᱛᱟᱜᱼᱟ ᱛᱚᱠᱷᱚᱱ ᱠᱷᱚᱱ ᱜᱮᱠᱚ ᱼᱼ ᱯᱟᱥ ᱯᱟᱥᱲᱤ ᱨᱮᱱ ᱦᱚᱲ ᱫᱚᱠᱚ ᱥᱮᱴᱮᱨᱚᱜ ᱜᱮᱭᱟ ᱠᱚ ᱯᱩᱲᱥᱤ ᱦᱚᱲ ᱫᱚ। ᱟᱫᱚ ᱤᱱᱠᱟᱹ ᱞᱮᱠᱟ ᱨᱮᱜᱮ ᱩᱱᱠᱩ ᱫᱚ ᱧᱮᱞᱚᱜᱚᱜᱼᱟ ᱡᱮ ᱥᱟᱸᱜᱮᱜ ᱟᱠᱚ ᱦᱚᱲ ᱵᱟᱹᱭ ᱵᱟᱹᱭ ᱛᱮ। ᱛᱮ
ᱦᱩᱸ ᱦᱩᱸ᱾
ᱟᱹᱰᱤ ᱠᱤᱪᱷᱩ ᱦᱩᱭᱩᱜᱼᱟ ᱚᱱᱠᱟᱱ ᱠᱟᱛᱷᱟ ᱫᱚ ᱵᱟᱝ
ᱦᱩᱸ ᱦᱩᱸ᱾
ᱧᱮᱞᱠᱷᱟ? ᱩᱱᱠᱩᱚ ᱚᱸᱰᱮ ᱛᱚ ᱩᱱ ᱨᱮᱠᱚ ᱥᱟᱸᱜᱮ ᱤᱫᱤ ᱟᱠᱚ᱾ ᱵᱟᱠᱷᱟᱱ ᱥᱟᱸᱜᱮ ᱚᱠᱛᱚ ᱛᱮ ᱢᱤᱫᱴᱟᱝ ᱡᱮᱢᱚᱱ ᱦᱩᱭᱩᱜ ᱠᱟᱱᱟ᱾ ᱛᱩᱨᱩᱭ ᱜᱚᱴᱟᱝ ᱟᱛᱳ ᱛᱮ ᱢᱤᱫᱴᱷᱮᱱ ᱠᱚ ᱵᱚᱸᱜᱟ ᱵᱩᱨᱩᱜᱼᱟ᱾ ᱟᱪᱪᱷᱟ᱾ ᱟᱨ ᱱᱚᱸᱰᱮ ᱫᱟᱹᱭ ᱛᱮᱧᱟᱝ ᱛᱟᱠᱚ ᱟᱛᱚ ᱨᱮᱦᱚᱸ ᱩᱱᱠᱩ ᱦᱚᱸ ᱵᱚᱸᱜᱟ ᱵᱩᱨᱩ ᱱᱩ ᱩᱱᱠᱩ ᱦᱚᱸ ᱮᱢᱚᱱ ᱮᱸ ᱵᱚᱸᱜᱟ ᱵᱩᱨᱩ ᱪᱮᱛᱟᱱ ᱨᱮᱫᱚ ᱟᱹᱰᱤ ᱡᱚᱨ ᱠᱚ ᱢᱚᱱᱮ ᱠᱟᱣ ᱫᱟᱠᱚ ᱦᱩᱸ ᱡᱟᱦᱟᱸ ᱫᱚ ᱪᱮᱫ ᱤᱧ ᱞᱟᱹᱭᱟ ᱮᱠ ᱵᱟᱨᱮ ᱡᱟᱦᱟᱸ ᱫᱚ ᱦᱟᱱᱟ ᱡᱟᱦᱮᱨ ᱵᱚᱸᱜᱟ ᱪᱮᱫ ᱞᱮᱠᱟ ᱵᱚᱱ ᱵᱚᱸᱜᱟᱜ ᱟᱵᱚᱱ ᱤᱱᱠᱟᱹᱜᱮ ᱦᱮᱸ ᱪᱩᱞᱦᱟᱹ ᱥᱮᱸᱜᱮᱞ ᱡᱩᱞ ᱵᱟᱝ ᱜᱟᱱᱚᱜᱼᱟ ᱦᱮᱸ ᱛᱟᱞᱮ ᱩᱯᱟᱹᱥ ᱠᱟᱛᱮ ᱛᱟᱦᱮᱱ ᱯᱮ ᱵᱟᱨ ᱩᱯᱟᱹᱥ ᱠᱟᱛᱮᱫ ᱛᱟᱦᱮᱱ ᱯᱮ ᱵᱚᱸᱜᱟ ᱵᱩᱨᱩ ᱦᱩᱭᱩᱜᱼᱟ ᱤᱱᱟᱹ ᱛᱟᱭᱚᱢ ᱟᱯᱮ ᱯᱮ ᱡᱚᱢᱼ ᱧᱩ ᱫᱟᱲᱮᱭᱟᱜᱼᱟ ᱱᱤᱭ ᱼᱱᱤᱠᱟᱹᱱᱟᱜ᱾
ᱟᱪᱪᱷᱟ ᱟᱪᱪᱷᱟ᱾ ᱩᱸ ᱦᱩᱸ
ᱮᱠᱵᱟᱨᱮ ᱫᱩᱥᱟᱹᱠᱟᱱ ᱨᱮ ᱦᱚᱸ ᱧᱩᱛᱩᱢ ᱛᱮᱜ ᱵᱚᱸᱜᱟ ᱵᱩᱨᱩ ᱦᱮᱸ ᱜᱟᱯᱮ ᱞᱟᱫᱮ᱾
ᱢᱟᱱᱮ ᱞᱟᱹᱭ ᱦᱚᱪᱚᱭᱮᱫᱟ ᱡᱮ ᱟᱯᱮ ᱛᱟᱦᱞᱮ ᱚᱱᱟ ᱠᱚᱨ ᱫᱚ ᱪᱮᱫᱞᱮᱠᱟ ᱵᱷᱟᱵᱮ ᱮᱱᱛᱮᱫ ᱱᱚᱜ ᱱᱟ ᱛᱮᱧ ᱦᱩᱞ ᱢᱟᱦᱟ ᱫᱚ ᱯᱟᱞᱚᱱᱚᱜ ᱠᱟᱱᱟ ᱮᱱᱛᱮᱫ ᱱᱚᱝᱠᱟ ᱡᱟᱦᱟᱸ ᱞᱮᱠᱟ ᱤᱧ ᱢᱮᱱ ᱮᱫᱟ ᱥᱮ ᱱᱚᱣᱟ ᱠᱚ ᱟᱞᱟᱫᱟ ᱟᱞᱟᱫᱟ ᱡᱮᱢᱚᱱ ᱠᱤᱪᱷᱩ ᱡᱟᱭᱜᱟ ᱠᱚᱨᱮ ᱫᱚ ᱟᱸᱡᱚᱢᱚᱜ ᱠᱟᱱᱟ- ᱢᱮ ᱱᱮᱥ ᱫᱚ ᱦᱟᱸᱜ ᱤᱧ ᱟᱹᱣᱨᱤᱧ ᱟᱸᱡᱚᱢ ᱧᱟᱢᱟ ᱠᱤᱱᱛᱩ ᱱᱚᱝᱠᱟ ᱦᱩᱭ ᱵᱟᱲᱟ ᱦᱮᱡ ᱟᱠᱟᱱᱟ ᱡᱮ ᱵᱚᱞ ᱮᱱᱮᱡ ᱠᱚ ᱦᱩᱭᱩᱜ ᱠᱟᱱᱟ ᱛᱮᱦᱮᱧ ᱫᱤᱱ ᱦᱮᱭ ᱚᱨᱜᱮᱥᱴᱨᱟ- ᱠᱚ ᱦᱩᱭᱩᱜ ᱠᱟᱱᱟ ᱱᱚᱝᱠᱟ ᱠᱚᱫᱚ ᱟᱢᱟᱜ ᱢᱚᱛ ᱛᱮᱫᱚ ᱪᱮᱫ ᱞᱮᱠᱟ ᱦᱟᱸᱜᱮᱢ ᱢᱚᱱᱮ ᱦᱚᱪᱚᱭᱮᱫᱟ
ᱟᱸᱡᱚᱢ ᱵᱟᱝ ᱧᱮᱞ ᱦᱚᱧ ᱧᱮᱞ ᱟᱠᱟᱫᱟ ᱚᱱᱟ ᱞᱟᱥᱟᱲ ᱛᱮᱪᱷᱟᱜ ᱟᱫᱚ ᱫᱮᱠᱷᱚᱢ ᱟᱵᱚ ᱢᱟ ᱮᱸᱜ ᱤᱭᱟᱹ ᱦᱟᱯᱲᱟᱢ ᱠᱚᱦᱚᱸ ᱦᱚᱭᱛᱳ ᱵᱟᱠᱚ ᱵᱩᱡ ᱫᱟᱲᱮᱭᱟᱫᱟ ᱦᱚᱭᱛᱚ ᱠᱚ ᱢᱚᱱᱮ ᱫᱟ ᱯᱷᱩᱨᱜᱟᱹᱞ ᱢᱟᱦᱟ ᱨᱮ ᱞᱟᱹᱲᱦᱟᱹᱭ ᱦᱩᱭ ᱥᱮ ᱯᱷᱩᱨᱜᱟᱹᱞ ᱞᱟᱹᱜᱤᱫ ᱛᱮ ᱞᱟᱹᱲᱦᱟᱹᱭ ᱦᱩᱭ ᱞᱮᱱᱟ ᱟᱫᱚ ᱚᱱᱟ ᱞᱟᱹᱜᱤᱫ ᱛᱮ ᱯᱷᱩᱨᱜᱟᱹᱞ- ᱯᱷᱩᱨᱜᱟᱹᱞ ᱵᱚᱱ ᱧᱟᱢ ᱠᱟᱫᱟ ᱚᱱᱟ ᱞᱮᱠᱟᱨᱮ ᱩᱱᱠᱩ ᱫᱚᱠᱚ ᱟᱸᱜᱚᱪ ᱠᱮᱫᱟ ᱛᱟᱦᱚᱞᱮ ᱟᱵᱚ ᱫᱚᱵᱚ ᱟᱹᱰᱤ ᱨᱟᱹᱥᱠᱟᱹ ᱨᱮᱱᱟᱜ ᱫᱤᱱ ᱠᱟᱱ ᱛᱟᱵᱚᱱᱟ ᱱᱚᱜᱚ ᱱᱚᱝᱠᱟ ᱦᱚᱳᱭᱛᱳ ᱩᱱᱠᱩᱠᱚ ᱩᱭᱦᱟᱹᱨ ᱵᱷᱟᱵᱱᱟ ᱞᱮᱫ ᱨᱮ ᱦᱚᱳᱭᱛᱳ ᱚᱱᱟ ᱦᱟᱯᱲᱟᱢ ᱠᱚᱫᱚ ᱠᱚ ᱚᱱᱠᱟ ᱠᱚ ᱛᱮᱭᱟᱨ ᱦᱚᱴᱚ ᱞᱮᱫ ᱛᱟᱦᱮᱸᱜ ᱚᱱᱟ ᱧᱮᱞ ᱧᱮᱞ ᱛᱮᱜᱮ ᱵᱟᱠᱚ ᱞᱟᱹᱭᱟ ᱟᱵᱚ ᱫᱚ ᱧᱮᱞ ᱥᱮᱬᱟᱱ ᱦᱚᱲ ᱠᱟᱱᱟ ᱵᱚᱱ ᱦᱮᱸ ᱪᱮᱫ ᱞᱮᱠᱟ ᱠᱚ ᱩᱫᱩᱜᱚ ᱴᱚ ᱵᱚᱱᱟ ᱟᱵᱚ ᱫᱚ ᱤᱱᱠᱟᱹᱜᱮ ᱚᱱᱟ ᱰᱟᱦᱟᱨ ᱛᱮᱜᱮ ᱵᱚᱱ ᱰᱟᱨᱦᱟᱜᱼᱟ ᱴᱷᱤᱠ ᱥᱮ ᱥᱮ ᱵᱟᱝ ᱛᱟᱞᱮ ᱦᱚᱭᱛᱳ ᱚᱱᱠᱟ ᱠᱟᱛᱮ- ᱛᱮ ᱜᱮ ᱦᱳᱭᱛᱳ ᱩᱱᱠᱩ ᱠᱚ ᱠᱚᱨᱟᱣ ᱤᱫᱤᱭᱮᱫ ᱛᱟᱦᱮᱸᱜᱼᱟ ᱟᱫᱚ ᱱᱤᱭᱟᱹ ᱛᱟᱭᱚᱢᱟᱨᱟᱢ ᱠᱚ ᱵᱩᱡ ᱫᱟᱲᱮᱭᱟᱫᱟ ᱥᱮ ᱵᱩᱡᱷᱟᱹᱣ ᱠᱮᱫ ᱠᱚᱣᱟ ᱠᱚ ᱡᱮ ᱵᱟᱝ ᱱᱚᱣᱟ ᱫᱤᱱ ᱫᱚ ᱱᱤᱝᱠᱟᱹᱱᱟᱜ ᱫᱤᱱ- ᱠᱟᱱ ᱛᱟᱵᱚᱱᱟ ᱤᱱᱟᱹ ᱛᱟᱭᱚᱢ ᱫᱚ ᱟᱵᱚ ᱫᱚᱵᱚᱱ ᱨᱟᱹᱥᱠᱟᱹᱭᱮᱫ ᱜᱮᱭᱟᱵᱚᱱ ᱟᱵᱚ ᱫᱚ ᱨᱟᱹᱥᱠᱟᱹ ᱨᱮᱜᱮ ᱦᱮᱱᱟᱜ ᱛᱟᱵᱚᱱᱟ ᱪᱮᱫᱟᱜ ᱱᱤᱭᱟᱹ ᱫᱚ ᱚᱱᱠᱟᱱ ᱫᱤᱱ ᱫᱚ ᱪᱮᱫᱟᱜ ᱵᱚᱱ ᱠᱚᱨᱟᱣᱟ ᱨᱟᱹᱥᱠᱟᱹ ᱫᱚ
ᱦᱩᱸ ᱦᱩᱸ
ᱱᱤᱭᱟᱹ ᱞᱮᱠᱟᱱ ᱫᱤᱱ ᱫᱚ ᱟᱹᱰᱤ ᱦᱚᱲᱟᱜ ᱟᱭᱢᱟ ᱦᱚᱲᱟᱜ ᱢᱟᱭᱟᱝ ᱞᱤᱸᱜᱤ ᱠᱟᱱᱟ ᱥᱮ ᱛᱟᱫᱚ ᱱᱤᱭᱟᱹ ᱫᱤᱱ ᱵᱟᱫᱟᱞ ᱛᱮ ᱟᱵᱚ ᱫᱚ ᱥᱟᱨᱟ ᱵᱚᱪᱷᱚᱨ ᱜᱮᱛᱚ ᱟᱵᱚ ᱫᱚ ᱨᱟᱹᱥᱠᱟᱹ ᱨᱮᱜᱮ ᱦᱮᱱᱟᱜ ᱟᱠᱟᱟᱜ ᱵᱚᱱᱟ ᱟᱵᱚ- ᱯᱨᱚᱛᱮᱠᱴᱤ ᱡᱤᱱᱤᱥ ᱨᱮᱜᱮ ᱨᱟᱹᱥᱠᱟᱹ ᱦᱮᱱᱟᱜ ᱟᱠᱟᱫ ᱛᱟᱵᱚᱱᱟ ᱴᱷᱤᱠ ᱥᱮ ᱪᱮᱫ ᱮᱢ ᱞᱟᱹᱭᱟ ᱟᱢ
ᱮᱠᱫᱚᱢ ᱫᱟ ᱱᱚᱣᱟ ᱫᱚ ᱟᱹᱰᱤ ᱡᱚᱛᱷᱟᱛ ᱠᱟᱛᱷᱟᱢ ᱞᱟᱹᱭ ᱠᱮᱫᱟ ᱠᱟᱜ ᱟᱨ ᱦᱳᱭᱛᱳ ᱱᱚᱝᱠᱟ ᱠᱟᱛᱮ ᱜᱮ ᱦᱟᱸᱜ ᱟᱵᱚ ᱦᱟᱸᱜ ᱵᱚᱱ ᱾ ᱛᱮᱦᱮᱧᱟᱜ ᱫᱤᱱ ᱫᱚ ᱦᱟᱸᱜ ᱟᱹᱰᱤ ᱦᱚᱭᱛᱳ ᱥᱚᱨᱚᱱᱤᱭᱚ ᱞᱮᱠᱟᱛᱮ ᱦᱟᱸᱜ ᱵᱚᱱ ᱢᱮ ᱮᱢᱱᱤᱛᱮ ᱥᱚᱨᱚᱱᱤᱭᱚ ᱫᱤᱱ ᱠᱟᱱ ᱜᱮᱭᱟ ᱟᱵᱚ ᱯᱟᱞᱚᱱ ᱨᱮ ᱟᱨᱚ ᱵᱚᱱ ᱞᱟᱦᱟ ᱥᱮᱫ ᱵᱚᱱ ᱞᱟᱦᱟᱜᱼᱟ ᱢᱤᱫ ᱡᱟᱸᱜᱟ ᱮᱱᱛᱮᱫ ᱱᱚᱝᱠᱟ ᱜᱮ ᱠᱟᱨᱚᱱ ᱱᱮᱥ ᱦᱟᱸᱜ ᱤᱧ ᱦᱚᱸ ᱵᱟᱹᱧ ᱟᱸᱡᱚᱢ ᱟᱠᱟᱫᱟ ᱚᱠᱟ ᱨᱮᱦᱚᱸᱮ ᱛᱮᱦᱮᱧ ᱫᱤᱱ ᱦᱩᱭᱩᱜ ᱠᱟᱱᱟ ᱮᱱᱛᱮ᱾
ᱵᱟᱝ ᱮᱠᱵᱟᱨᱮ
ᱦᱮᱸ, ᱡᱟᱦᱟᱸᱭ ᱚᱨᱠᱮᱥᱴᱟᱨ ᱯᱚᱨᱤᱪᱟᱞᱚᱱᱟᱭᱟ ᱠᱚ ᱟᱞᱮ ᱱᱚᱣᱟ ᱤᱭᱟᱹ ᱨᱮᱱ ᱦᱚᱱᱚᱛ ᱨᱮᱱ ᱠᱩᱶᱟᱹ ᱥᱟᱶᱛᱮ ᱜᱟᱞᱢᱟᱨᱟᱣ ᱠᱤᱫᱟᱹᱧ ᱟᱫᱚ ᱜᱟᱞᱢᱟᱨᱟᱣ ᱠᱟᱛᱮ ᱟᱫᱚ ᱵᱟᱝ ᱮᱠᱵᱟᱨᱮ ᱟᱞᱮ ᱮᱥᱳᱥᱤᱭᱮᱥᱚᱱ ᱠᱷᱚᱱ ᱫᱚ ᱟᱞᱮ ᱵᱟᱨᱚᱱ ᱦᱮᱱᱟᱜ ᱟᱠᱟᱫᱟ ᱾ ᱡᱮ ᱵᱟᱝ ᱜᱟᱱᱚᱜᱼᱟ ᱢᱮᱱᱛᱮ ᱦᱮᱸᱥᱮ ᱟᱫᱚ ᱢᱮᱱ ᱵᱟᱝ ᱵᱷᱟᱜᱤ ᱩᱫᱽᱫᱳᱠ ᱾ ᱟᱫᱚ ᱛᱟᱞᱮ ᱚᱱᱟ ᱫᱚ ᱵᱟᱯᱮ ᱤᱭᱟᱹ ᱫᱟᱲᱮᱭᱟᱜᱼᱟ ᱡᱩᱫᱤ ᱦᱚᱭᱛᱳ ᱟᱯᱮ ᱚᱸᱰᱮᱱᱟᱜ ᱪᱤᱛᱟᱹᱨ ᱥᱟᱵ ᱨᱟᱠᱟᱵ ᱞᱮᱠᱟᱛᱮ ᱢᱤᱫᱠᱤᱛᱟᱹ ᱜᱟᱭᱟᱱ ᱯᱮ ᱠᱚᱨᱟᱣ ᱫᱟᱲᱮᱭᱟᱜᱼᱟ ᱾ ᱚᱱᱟ ᱫᱚ ᱦᱚᱭᱛᱳ ᱜᱟᱱ ᱫᱟᱲᱮᱭᱟᱜᱼᱟ ᱾ ᱠᱮᱱᱮ ᱱᱟ ᱦᱚᱭᱛᱳ ᱞᱟᱹᱭᱟᱭ ᱨᱚᱲ ᱟᱸᱡᱚᱢ ᱠᱷᱚᱱᱟᱜ ᱫᱚ ᱢᱤᱫᱴᱟᱝ ᱜᱟᱭᱟᱱ ᱛᱟᱞᱟᱛᱮ ᱡᱚᱠᱷᱚᱱ ᱩᱫᱩᱜ ᱛᱚᱨᱟᱭᱟᱵᱟᱨ ᱚᱸᱰᱮᱱᱟᱜ ᱦᱩᱞ ᱥᱮᱸᱜᱮᱞ ᱡᱩᱞᱩᱜ ᱠᱟᱱ ᱞᱮᱠᱟ ᱟᱸᱻ ᱛᱟ ᱫᱷᱟᱹᱣ ᱫᱷᱟᱹᱣ ᱟᱹᱭᱠᱟᱹᱣᱟ ᱦᱮᱸᱥᱮ ᱦᱚᱲᱢᱚ ᱡᱤᱣᱤ ᱠᱚᱦᱚᱸ ᱢᱤᱫ ᱢᱤᱫᱴᱟᱝ ᱚᱠᱟ ᱞᱮᱠᱟ ᱪᱚᱝ ᱦᱚᱲᱢᱚ ᱠᱚ ᱱᱤᱛᱚᱜ ᱞᱟᱹᱭ ᱛᱮᱜᱮ ᱤᱧᱟᱹᱜ ᱦᱚᱲᱢᱚ ᱨᱮᱱᱟᱜ ᱩᱵ ᱠᱚ ᱥᱩᱫᱷᱟ ᱢᱟᱱᱮ ᱤᱭᱟᱹ ᱨᱟᱠᱟᱵ ᱠᱟᱱᱟ ᱾